ᱦᱮᱞᱳ
ᱦᱮᱸ ᱟᱸᱡᱚᱢᱚᱜ ᱠᱟᱱᱟ
ᱦᱳᱭ ᱟᱸᱡᱚᱢᱮᱫᱼᱟ ᱵᱮᱱ
ᱦᱳᱭ ᱟᱸᱡᱚᱢᱚᱜ ᱠᱟᱱᱟ
ᱱᱤᱛᱚᱜ ᱡᱟᱦᱱᱟᱜ ᱡᱟᱣ ᱱᱚᱚᱭᱡᱽ ᱵᱮᱱ ᱟᱡᱚᱢᱮᱫ ᱠᱤ
ᱱᱤᱛᱚᱜ ᱫᱚ ᱱᱟᱜ ᱵᱟᱝ ᱟᱸᱡᱚᱢᱚᱜ ᱠᱟᱱᱟ
ᱦᱳᱭ ᱛᱚ ᱪᱮᱫ ᱥᱟᱠᱟᱢ ᱛᱮᱞᱟᱝ ᱨᱚᱯᱚᱲ ᱠᱟᱱ ᱛᱟᱦᱮᱱ ᱩᱢᱮᱨ ᱵᱟᱠᱷᱨᱟ ᱛᱮ ᱦᱳᱭ ᱥᱮ
ᱦᱳᱭ ᱦᱳᱭ
ᱦᱳᱭ ᱛᱚ ᱢᱟᱱᱮ ᱠᱟᱹᱴᱤᱡ ᱩᱢᱮᱨ ᱨᱮ ᱵᱟᱯᱞᱟ ᱠᱚ ᱪᱮᱫᱟᱜ ᱦᱩᱭᱩᱜ ᱠᱟᱱᱟ ᱱᱤᱛᱚᱜ ᱟᱹᱰᱤ ᱜᱟᱱ ᱜᱤᱫᱽᱨᱟᱹᱣᱟᱜ ᱧᱮᱞᱚᱜ ᱠᱟᱱᱟ ᱠᱟᱱᱟ ᱟᱨ ᱚᱱᱟ ᱪᱤᱠᱟᱹᱛᱮ ᱢᱟᱱᱮ ᱩᱭᱦᱟᱹᱨᱟᱵᱚᱱ ᱠᱤ ᱥᱳᱢᱚᱭ ᱨᱮ ᱵᱟᱯᱞᱟ ᱠᱚ ᱦᱩᱭᱩᱜ ᱢᱟ ᱦᱳᱭ ᱥᱮ
ᱦᱳᱭ ᱦᱳᱭ ᱦᱳᱭ
ᱦᱳᱭ ᱛᱚ ᱟᱹᱞᱤᱧ ᱞᱤᱧ ᱞᱟᱹᱭᱫ ᱛᱟᱦᱮᱱ ᱠᱤ ᱱᱚᱣᱟᱣᱟᱨᱮ ᱟᱵᱮᱱ ᱠᱟᱹᱴᱤᱡ ᱠᱟᱹᱴᱤᱡ ᱵᱮᱱ ᱨᱚᱲᱟᱼᱟ ᱦᱳᱭᱥᱮ ᱜᱟᱭᱤᱰ ᱞᱟᱭᱤᱱᱥ ᱫᱟᱨᱟᱛᱮ ᱢᱮᱱᱟᱜᱼᱟ ᱢᱤᱫᱴᱮᱡ ᱦᱚᱲ ᱱᱟᱦᱟᱜ ᱮᱠ ᱢᱤᱱᱤᱴ ᱨᱮ ᱵᱟᱱᱟ ᱦᱚᱲ ᱥᱚᱢᱟᱱ ᱥᱚᱢᱟᱱ ᱦᱮ
ᱟᱫᱚ ᱢᱟ ᱟᱢ ᱨᱚᱲ ᱢᱟᱲᱟᱝ ᱢᱮ ᱛᱟᱯᱚᱨᱮᱧ ᱨᱚᱲᱮᱫᱼᱟ ᱱᱟᱦᱟᱜ
ᱟᱫᱚ ᱮᱱᱛᱮ ᱨᱮᱦᱚᱸ ᱡᱟᱦᱟᱱᱟᱜ ᱜᱮ ᱨᱚᱲᱟᱜ ᱵᱮᱱ ᱢᱟᱱᱮ ᱡᱟᱦᱟᱱᱟᱜ ᱜᱮ
ᱦᱩᱸ ᱦᱩᱸ ᱦᱩᱸ ᱮᱠᱟᱞ
ᱠᱤᱪᱷᱩᱜᱟᱱ ᱠᱤᱪᱷᱩᱜᱟᱱ ᱨᱚᱲ ᱵᱮᱱ ᱚᱱᱟ ᱤᱫᱤ ᱠᱟᱛᱮᱫ
ᱟᱪᱪᱷᱟ ᱴᱷᱤᱠ ᱟᱪᱷᱮᱸ ᱟᱢ ᱡᱟᱦᱟᱸ ᱞᱮᱠᱟᱢ ᱦᱳᱭ ᱦᱳᱭ ᱦᱳ ᱟᱢ ᱠᱟᱹᱴᱤᱡ ᱢᱟᱲᱟᱝ ᱮᱢ ᱞᱮ ᱜᱮᱫ ᱞᱮᱠᱟ ᱡᱟᱦᱟᱸ ᱞᱮᱠᱟ ᱡᱮ ᱵᱟᱝ ᱢᱟ ᱩᱸ ᱵᱩᱫᱽᱫᱷᱤ ᱜᱮᱭᱟᱱ ᱛᱮᱵᱚᱱ ᱠᱷᱟᱴᱚᱜ ᱠᱟᱱᱟ
ᱦᱳᱭ
ᱟᱹᱰᱤ ᱮᱠᱟᱞ ᱢᱤᱫᱴᱟᱝ ᱡᱚᱛᱷᱟᱛ ᱠᱟᱛᱷᱟᱢ ᱢᱮᱱ ᱠᱮᱫᱮᱜᱼᱟ ᱮᱸ ᱟᱨᱦᱚᱸ ᱚᱱᱠᱟᱠᱟᱜ ᱟᱹᱰᱤ ᱜᱟᱱ ᱟᱭᱢᱟ ᱢᱮᱱᱟᱜᱼᱟ ᱚᱲᱟᱜ ᱨᱮ ᱢᱟᱱᱟᱣ ᱵᱟᱛᱟᱣ ᱢᱤᱫᱴᱟᱝ ᱵᱟᱝ ᱛᱟᱦᱮᱱ ᱠᱟᱱᱟ ᱜᱟᱨᱡᱮᱱ ᱪᱮᱛᱟᱱ ᱟᱵᱚ ᱜᱤᱫᱽᱨᱟᱹ ᱠᱚ ᱚᱲᱟᱜ ᱦᱚᱲ ᱵᱟᱵᱚᱱ ᱢᱟᱱᱟᱣ ᱵᱟᱛᱟᱭᱮᱫ ᱠᱚᱣᱟ ᱥᱮ ᱩᱱᱠᱩᱣᱟᱜ ᱠᱟᱛᱷᱟ ᱵᱟᱵᱚᱱ ᱟᱸᱡᱚᱢ ᱮᱫᱟ
ᱦᱳᱭ
ᱚᱱᱟ ᱠᱚᱦᱚᱸ ᱧᱮᱞᱚᱜ ᱠᱟᱱᱟ ᱟᱨ ᱢᱤᱫᱴᱟᱝ ᱥᱚᱴᱷᱤᱠ ᱢᱤᱫᱴᱟᱝ ᱥᱳᱥᱟᱞ ᱢᱤᱰᱤᱭᱟ ᱨᱮ ᱥᱮ ᱯᱷᱳᱱ ᱨᱮᱭᱟᱜ ᱢᱤᱫᱴᱟᱝ ᱡᱟᱦᱟᱸ ᱵᱷᱟᱜᱮ ᱵᱮᱵᱚᱦᱟᱨ ᱚᱱᱟ ᱵᱮᱵᱚᱦᱟᱨ ᱵᱟᱵᱚᱱ ᱦᱟᱛᱟᱣᱮᱫᱼᱟ ᱱᱮᱜᱮᱴᱤᱵᱷ ᱵᱚᱱ ᱵᱮᱵᱚᱦᱟᱨ ᱚᱱᱟ ᱨᱮᱱᱟᱜᱝ ᱵᱟᱹᱲᱤᱡ ᱵᱮᱵᱚᱦᱟᱨ ᱫᱫᱟᱵᱚᱱ ᱟᱨ ᱚᱱᱟ ᱠᱟᱛᱮ ᱟᱵᱚᱱᱟᱜ ᱩᱭᱦᱟᱹᱨ ᱵᱷᱟᱵᱱᱟ ᱦᱚᱸᱵᱚᱱ ᱵᱟᱹᱲᱤᱡᱮᱫ ᱛᱟᱵᱚᱱᱟ ᱚᱱᱠᱟ ᱠᱟᱛᱮᱫ ᱜᱮ ᱡᱟᱹᱥᱛᱤ ᱟᱵᱚ ᱵᱚᱱ ᱚᱱᱮ ᱚᱱᱠᱟ ᱠᱚᱢ ᱩᱢᱮᱨ ᱨᱮ ᱵᱟᱯᱞᱟ ᱠᱚᱫᱚ ᱦᱩᱭᱩᱜ ᱠᱟᱱᱟ
ᱦᱳᱭ ᱚᱱᱟ ᱨᱮᱱᱟᱜ ᱢᱤᱫᱴᱟᱱ ᱢᱮᱱᱟᱜᱼᱟ ᱡᱟᱦᱟᱸ ᱫᱚ ᱱᱟᱦᱟᱜ ᱡᱩᱫᱤ ᱦᱟᱸᱜ ᱡᱟᱦᱟᱸ ᱚᱲᱟᱜ ᱨᱮ ᱛᱷᱚᱲᱟ ᱜᱟᱱ ᱵᱩᱡᱷᱟᱹᱣᱟᱱ ᱦᱚᱲ ᱢᱮᱱᱟᱜ ᱠᱚᱣᱟ ᱦᱳᱭ ᱥᱮ ᱚᱱᱟ ᱚᱲᱟᱜ ᱨᱮᱦᱟᱸᱜ ᱡᱩᱫᱤ ᱚᱞᱚᱜ ᱯᱟᱲᱦᱟᱜ ᱠᱟᱱᱟᱭ ᱠᱩᱲᱤ ᱜᱤᱫᱽᱨᱟᱹ ᱮᱱᱠᱷᱟᱱᱮ ᱞᱟᱹᱭᱟ ᱱᱟᱦᱟᱜ ᱮᱭᱳ ᱤᱧ ᱫᱚ ᱵᱟᱯᱞᱟ ᱦᱟᱛᱟᱲᱚᱜᱼᱟ ᱦᱳᱭ ᱥᱮ ᱟᱫᱚ ᱱᱟᱦᱟᱜ ᱚᱱᱟᱨᱮ ᱜᱚ ᱵᱟᱵᱟ ᱵᱟᱝ ᱠᱚ ᱢᱮᱱᱟ ᱟᱠᱚ ᱠᱤ ᱵᱮᱥ ᱚᱲᱟᱜ ᱨᱮ ᱯᱮᱲᱟ ᱠᱚ ᱦᱮᱡ ᱟᱠᱟᱱᱟ ᱛᱚ ᱟᱢ ᱫᱚ ᱤᱱᱟᱹᱜ ᱜᱮ ᱯᱟᱲᱦᱟᱜ ᱢᱮ ᱚᱱᱠᱟ ᱠᱚ ᱞᱟᱹᱭ ᱛᱟᱦᱮᱱ ᱦᱮᱸ ᱥᱮ
ᱚ ᱦᱳᱭ
ᱟᱫᱚ ᱱᱚᱣᱟ ᱫᱚ ᱠᱟᱱᱟ ᱢᱤᱫᱴᱮᱱ ᱢᱟᱱᱮ ᱯᱩᱨᱟᱹ ᱡᱤᱭᱚᱱ ᱨᱮᱱᱟᱜ ᱤᱭᱟᱹ ᱠᱟᱱᱟ ᱢᱟᱱᱮ ᱟᱢ ᱯᱩᱨᱟᱹ ᱡᱤᱭᱚᱱ ᱵᱷᱳᱨᱢ ᱵᱟᱯᱞᱟ ᱫᱚ ᱠᱚᱱᱚ ᱤᱭᱟᱹ ᱠᱟᱛᱮᱜ ᱡᱤᱱᱤᱥ ᱫᱚ ᱵᱟᱝ ᱠᱟᱱᱟ ᱡᱤᱵᱚᱱ ᱨᱮ ᱢᱤᱫ ᱫᱚᱢ ᱜᱮ ᱦᱩᱭᱩᱜ ᱛᱟᱵᱚᱱ ᱛᱟᱦᱮᱸ ᱦᱳᱭ ᱥᱮ ᱟᱨ ᱱᱤᱛᱳᱜ ᱚᱱᱟ ᱦᱳᱭ ᱞᱟᱹᱭ ᱵᱤᱱ
ᱦᱸ ᱪᱟ ᱦᱚᱸᱜ ᱚᱸᱰᱮ ᱢᱤᱫᱴᱢ ᱞᱟᱹᱭ ᱠᱮᱫᱭᱟ ᱡᱮ ᱵᱟᱝᱢᱟ ᱩᱜ ᱚᱲᱟᱜ ᱦᱚᱲ ᱵᱟᱝᱠᱚ ᱩᱭᱦᱟᱹᱨᱭᱟ ᱥᱮ ᱢᱤᱫᱴᱟᱝ ᱵᱷᱟᱜᱤ ᱢᱤᱫᱴᱟᱝ ᱚᱲᱟᱜ ᱠᱚ ᱧᱟᱢ ᱠᱮᱭᱟ ᱢᱟᱹᱭ ᱠᱚ ᱜᱚᱝ ᱠᱟᱭ ᱠᱟᱱᱟ ᱟᱫᱚ ᱦᱚᱸᱜᱼ ᱱᱟ ᱠᱷᱮᱛᱨᱮ ᱨᱮ ᱦᱚᱸᱜᱚᱝᱠᱟ ᱜᱟᱱᱚᱜᱼᱟ ᱮᱜ ᱡᱩᱫᱤ ᱢᱟᱹᱭ ᱦᱩᱰᱤᱧ ᱜᱮᱭᱟᱭ ᱡᱩᱫᱤ ᱟᱠᱚ ᱡᱚᱛᱚ ᱦᱚᱲ ᱨᱮᱵᱮᱱ ᱢᱮᱱᱟᱜ ᱠᱚᱣᱟ ᱛᱚ ᱚᱸᱰᱮ ᱟᱠᱚ ᱱᱚᱝᱠᱟ ᱚᱠᱛᱚ ᱠᱚ ᱮᱢ ᱫᱟᱲᱮᱣᱟᱭᱟ ᱵᱟᱝᱢᱟ ᱢᱟᱹᱭ ᱟᱢ ᱫᱚ ᱛᱟᱦᱚᱞᱮ ᱫᱚ ᱵᱚᱭᱮᱥ ᱩᱢᱮᱨ ᱠᱚᱢ ᱜᱮᱛᱟᱢᱟ ᱛᱚ ᱵᱟᱨ ᱥᱮᱨᱢᱟ ᱜᱟᱱ
ᱛᱟᱺᱜᱤ ᱢᱮ
ᱦᱮᱸ ᱛᱟᱸᱜᱤ ᱢᱮ ᱟᱵᱚ ᱟᱵᱚ ᱜᱮᱵᱚᱱ ᱯᱮᱲᱟᱜᱼᱟ ᱥᱮ ᱯᱮ ᱥᱮᱨᱢᱟ ᱜᱟᱱ ᱱᱤᱛᱚᱜ ᱫᱚ ᱟᱢ ᱚᱞᱚᱜ ᱯᱟᱲᱦᱟᱜ ᱠᱟᱱᱟᱢ ᱚᱞᱚᱜ ᱯᱟᱲᱦᱟᱜ ᱢᱚᱸᱡᱽ ᱛᱮᱜᱮ ᱚᱱᱠᱟ ᱠᱟᱛᱮᱜ ᱟᱹᱰᱤ ᱢᱚᱸᱡᱽ ᱜᱮ ᱚᱱᱟ ᱠᱚᱢ ᱥᱚᱞᱦᱮ ᱜᱟᱱᱚᱜᱼᱟ
ᱦᱳᱭ ᱟᱫᱚ ᱚᱱᱟᱨᱮ ᱟᱨ ᱢᱤᱫᱴᱮᱱ ᱤᱧ ᱞᱟᱹᱭᱮᱫ ᱠᱟᱱᱟ ᱢᱤᱫᱴᱮᱱ ᱟᱵᱚ ᱟᱹᱰᱤᱜᱟᱱ ᱦᱚᱲ ᱵᱟᱝᱵᱚᱱ ᱵᱩᱡᱷᱟᱹᱣ ᱛᱟᱦᱮᱸᱜ ᱠᱟᱨᱚᱱ ᱦᱩᱭᱩᱜ ᱠᱟᱱᱟ ᱠᱤ ᱱᱚᱣᱟᱨᱮ ᱟᱹᱰᱤᱜᱟᱱ ᱦᱚᱲ ᱵᱚᱱ ᱵᱮᱠᱜᱨᱟᱣᱩᱱᱰ ᱱᱚᱚᱭᱮᱥ ᱡᱟᱹᱥᱛᱤ ᱢᱮᱱᱟᱜ ᱟᱥᱮ ᱪᱮᱫ ᱟᱹᱞᱤᱧᱟᱹ?
ᱵᱟᱝ ᱵᱟᱝ ᱨᱚᱲ ᱢᱮ ᱢᱟ
ᱦᱳᱭ ᱞᱟᱹᱭᱮᱜᱼᱟ ᱞᱤᱧ ᱠᱤ ᱟᱵᱚ ᱟᱭᱢᱟ ᱦᱚᱲ ᱵᱟᱝ ᱵᱩᱱ ᱵᱩᱡᱷᱟᱹᱣ ᱞᱮᱫ ᱛᱮ ᱟᱨ ᱟᱭᱢᱟ ᱛᱮᱱᱟᱜ ᱢᱟᱱᱮ ᱱᱤᱛᱚᱜ ᱵᱟᱯᱞᱟ ᱦᱩᱭ ᱪᱩᱠᱟᱹᱣ ᱟᱠᱟᱱ ᱛᱟᱠᱚᱣᱟ ᱦᱚᱲ ᱞᱟᱹᱜᱤᱫ ᱢᱟᱱᱮ ᱡᱟᱦᱟᱸ ᱩᱢᱮᱨ ᱵᱟᱝ ᱦᱩᱭ ᱠᱟᱛᱮᱜ ᱵᱚᱱ ᱵᱟᱯᱞᱟ ᱜᱤᱰᱤ ᱠᱟᱠᱚ ᱠᱟᱱᱟ ᱜᱤᱫᱽᱨᱟᱹ ᱠᱩ ᱥᱮ ᱚᱱᱠᱟ ᱵᱟᱯᱞᱟ ᱦᱩᱭᱩᱜ ᱠᱟᱱᱟ ᱛᱚ ᱩᱱᱠᱩᱣᱟᱜ ᱫᱚ ᱱᱟᱦᱟᱜ ᱮᱴᱠᱮᱴᱚᱬᱮ ᱚᱠ ᱚᱠᱟᱨᱮ ᱦᱩᱭᱩᱜ ᱠᱟᱱᱟ ᱡᱚᱠᱷᱚᱱ ᱱᱟᱦᱟᱜ ᱩᱱᱤ ᱵᱷᱟᱹᱨᱤ ᱦᱚᱲᱢᱚᱭ ᱛᱟᱦᱮᱱᱟ ᱦᱳᱭ ᱥᱮ ᱜᱤᱫᱽᱨᱟᱹ ᱮᱸᱜᱟᱛ ᱜᱟᱹᱲᱤ ᱢᱟᱱᱮ ᱟᱹᱰᱤ ᱜᱟᱱ ᱱᱚᱝᱠᱟᱱ ᱧᱮᱞᱚᱜ ᱠᱟᱱᱟ ᱟᱹᱰᱤ ᱜᱟᱱ ᱡᱤᱭᱚᱱ ᱱᱚᱥᱴᱚᱜ ᱠᱟᱱᱟ ᱛᱚ ᱱᱚᱣᱟ ᱫᱚ ᱡᱚᱠᱷᱚᱱ ᱯᱨᱮᱠᱴᱤᱠᱮᱞᱤ ᱦᱩᱭᱩᱜ ᱠᱟᱱᱟ ᱡᱟᱦᱟᱸᱭ ᱥᱟᱶᱛᱮᱥᱮ ᱛᱚᱵᱮ ᱟᱹᱱᱤᱡ ᱩᱱᱠᱩ ᱠᱚ ᱵᱩᱡᱷᱟᱹᱣᱮᱫ ᱠᱟᱱᱟ ᱵᱟᱝᱠᱷᱟᱱ ᱱᱟᱦᱟᱜ ᱮᱛᱚᱦᱚᱵ ᱨᱮᱫᱚ ᱩᱱᱫᱚ ᱵᱟᱝ ᱠᱚ ᱵᱩᱡᱷᱟᱹᱣ ᱮᱫ ᱠᱟᱱᱟ ᱚᱱᱟ ᱦᱩᱭᱱᱟ ᱢᱤᱫᱴᱮᱱ ᱯᱳᱭᱞᱳ ᱯᱚᱭᱮᱱᱴ ᱟᱨ ᱫᱚᱥᱟᱨ ᱯᱚᱭᱮᱱᱴ ᱟᱨ ᱢᱤᱫᱴᱮᱱ ᱢᱮᱱᱟᱜᱼᱟ ᱡᱟᱦᱟᱸ ᱫᱚ ᱱᱟᱦᱟᱜ ᱟᱭᱢᱟ ᱦᱚᱲ ᱢᱟᱱᱮ ᱪᱷᱟᱰᱟ ᱪᱷᱟᱰᱤᱜ ᱠᱟᱱᱟ ᱠᱚ ᱢᱟᱱᱮ ᱚᱱᱟ ᱢᱤᱫ ᱴᱷᱮᱱ ᱢᱮᱱᱟᱜ ᱟᱥᱮ ᱠᱤ ᱡᱳᱨ ᱡᱳᱚᱵᱨ ᱛᱮᱢᱟᱚ ᱵᱟᱯᱞᱟ ᱟᱹᱰᱤ ᱠᱩᱥᱤ ᱨᱟᱹᱥᱠᱟᱹ ᱛᱮᱠᱚ ᱵᱟᱯᱞᱟᱜ ᱠᱟᱱᱟ ᱡᱟᱦᱟᱸ ᱴᱷᱮᱱ ᱠᱚ ᱠᱩᱲᱤ ᱜᱤᱫᱽᱨᱟᱹ ᱠᱚᱲᱟ ᱜᱤᱫᱽᱨᱟᱹ ᱢᱟᱱᱮ ᱟᱪᱚᱠ ᱠᱟ ᱠᱩᱥᱤ ᱠᱟ ᱠᱟᱛᱮᱜ ᱠᱚᱢ ᱩᱢᱮᱨ ᱨᱮ ᱪᱮᱫᱟᱜ ᱥᱮ ᱩᱱᱠᱩ ᱱᱟᱦᱟᱜ ᱩᱱᱟᱹᱜ ᱜᱟᱱ ᱵᱩᱫᱽᱫᱷᱤ ᱵᱟᱭ ᱠᱟᱹᱢᱤ ᱛᱟᱠᱚᱣᱟ ᱠᱤ ᱛᱟᱭᱚᱢ ᱫᱟᱨᱟᱢ ᱪᱮᱫ ᱞᱮᱠᱟ ᱚᱱᱟ ᱠᱚ ᱵᱟᱝ ᱵᱚᱱ ᱦᱩᱫᱤᱥ ᱛᱟᱦᱮᱱ ᱦᱳᱭᱥᱮ᱾ ᱟᱫᱚ ᱚᱱᱟ ᱞᱮᱠᱟᱛᱮ ᱱᱟᱦᱟᱜ ᱟᱫᱚ ᱡᱚᱠᱷᱚᱱ ᱩᱱᱠᱩ ᱢᱮᱪᱩᱨᱤᱴᱤ ᱡᱚᱠᱷᱚᱱ ᱞᱟᱭᱤᱯᱷ ᱦᱤᱡᱩᱜ ᱛᱟᱠᱚ ᱛᱟᱦᱮᱸᱱ ᱟᱫᱚ ᱛᱚᱠᱷᱚᱱ ᱟᱹᱰᱤᱜᱟᱱ ᱠᱚ ᱦᱩᱫᱤᱥ ᱛᱟᱦᱮᱱᱟ ᱠᱟᱨᱚᱱ ᱢᱟᱱᱮ ᱢᱤᱫᱴᱮᱱ ᱥᱟᱹᱜᱟᱹᱭ ᱟᱨ ᱫᱩᱞᱟᱹᱲ ᱛᱮᱫᱚ ᱤᱭᱟᱹ ᱫᱚ ᱵᱟᱝ ᱪᱟᱞᱟᱜᱼᱟ ᱦᱳᱭᱥᱮ ᱥᱟᱹᱜᱟᱹᱭ ᱫᱚ ᱵᱟᱝ ᱪᱟᱞᱟᱜᱼᱟ ᱠᱟᱨᱚᱱ ᱥᱟᱹᱜᱟᱹᱭ ᱢᱚᱸᱡᱽ ᱫᱚᱦᱚᱭ ᱞᱟᱹᱜᱤᱫ ᱟᱹᱰᱤᱜᱟᱱ ᱡᱤᱱᱤᱥ ᱫᱚᱨᱠᱟᱨ ᱠᱟᱱᱟ ᱟᱫᱚ ᱚᱱᱮ ᱚᱱᱟ ᱡᱤᱱᱤᱥ ᱡᱚᱠᱷᱚᱱ ᱩᱱᱠᱩ ᱠᱚ ᱩᱭᱦᱟᱹᱨ ᱧᱟᱢᱮᱫᱼᱟ ᱟᱫᱚ ᱛᱚᱠᱷᱚᱱ ᱫᱚ ᱱᱟᱦᱟᱜ ᱨᱟᱹᱜᱤ ᱟᱹᱲᱤᱥ ᱟᱹᱰᱤ ᱜᱟᱱ ᱦᱤᱡᱩᱜ ᱛᱟᱦᱮᱸᱜ ᱟᱨ ᱦᱳᱭ ᱥᱮ ᱚᱱᱟ ᱥᱟᱶᱛᱮ ᱦᱟᱸᱜ ᱴᱟᱠᱟ ᱯᱩᱭᱥᱟᱹ ᱠᱚᱦᱚᱸ ᱫᱚᱨᱠᱟᱨᱚᱜ ᱛᱟᱦᱮᱸ ᱡᱚᱠᱷᱚᱱ ᱚᱱᱟ ᱛᱮᱠᱚ ᱞᱟᱹᱭᱟ ᱠᱤ ᱢᱟᱱᱮ ᱡᱟᱦᱟᱸᱭ ᱦᱚᱲ ᱵᱷᱩᱞ ᱠᱚ ᱠᱟᱹᱢᱤᱭᱮᱫᱼᱟ ᱩᱱᱠᱩ ᱫᱚ ᱱᱟᱦᱟᱜ ᱚᱠᱛᱚ ᱦᱤᱡᱩᱜ ᱠᱟᱱ ᱨᱮᱠᱚ ᱵᱩᱡᱷᱟᱹᱣᱮᱫᱼᱟ ᱢᱮᱱᱠᱷᱟᱱ ᱵᱩᱡᱷᱟᱹᱣ ᱠᱟᱛᱮᱫ ᱛᱟᱭᱚᱢ ᱛᱮ ᱪᱮᱫ ᱦᱩᱭᱩᱜᱼᱟ ᱩᱱᱠᱩᱣᱟᱜ ᱡᱤᱭᱚᱱ ᱠᱷᱟᱨᱟᱯᱚᱜ ᱠᱟᱱ ᱛᱟᱠᱚᱣᱟ ᱟᱹᱰᱤ ᱜᱟᱱ ᱡᱟᱭᱜᱟ ᱨᱮ᱾ ᱧᱮᱞᱚᱜ ᱠᱟᱱᱟ ᱠᱟᱹᱴᱤᱡ ᱵᱮᱲᱟ ᱨᱮ ᱟᱠᱚ ᱠᱩᱥᱤ ᱛᱮᱠᱚ ᱪᱟᱞᱟᱜ ᱠᱟᱱᱟ ᱟᱠᱚ ᱠᱩᱥᱤ ᱛᱮᱠᱚ ᱵᱟᱯᱞᱟᱜ ᱠᱟᱱᱟ᱾ ᱜᱚᱜᱚᱼᱵᱟᱵᱟᱣᱟᱜ ᱠᱟᱛᱷᱟ ᱵᱟᱝ ᱠᱚ ᱟᱸᱡᱚᱢᱮᱫᱼᱟ ᱡᱟᱦᱟᱸ ᱴᱷᱮᱱ ᱡᱩᱫᱤ ᱜᱚ ᱵᱟᱵᱟ ᱵᱮᱥ ᱠᱚ ᱞᱟᱹᱭᱟ ᱚᱸᱰᱮᱱᱟᱜ ᱜᱤᱫᱽᱨᱟᱹ ᱵᱮᱥ ᱵᱟᱝᱠᱚ ᱠᱟᱹᱢᱤᱭᱮᱫᱟ᱾ ᱟᱨ ᱡᱟᱦᱟᱸ ᱴᱷᱮᱱ ᱦᱟᱸᱜ ᱜᱤᱫᱽᱨᱟᱹ ᱵᱮᱥ ᱠᱟᱹᱢᱤᱭᱮᱫᱟ ᱚᱸᱰᱮ ᱜᱚ ᱵᱟᱵᱟᱣᱟᱜ ᱠᱟᱛᱷᱟ ᱵᱟᱝ ᱪᱟᱞᱟᱜ ᱠᱟᱱᱟ ᱦᱳᱣ ᱱᱮ ᱟᱭᱢᱟ ᱞᱮᱠᱟᱱ ᱡᱟᱭᱜᱟ ᱨᱮ ᱧᱮᱞᱚᱜ ᱠᱟᱱᱟ ᱛᱚ ᱠᱟᱨᱚᱱ ᱫᱚ ᱱᱚᱣᱟ ᱫᱚ ᱪᱮᱫ ᱠᱟᱱᱟ ᱟᱵᱚᱣᱟᱜ ᱥᱩᱪ ᱵᱩᱡ ᱵᱟᱝ ᱢᱮᱱᱟᱜ ᱠᱷᱟᱹᱛᱤᱨ ᱛᱮ ᱤᱱᱟᱹᱜ ᱠᱤᱪᱷᱩ ᱮᱴᱠᱮᱴᱚᱬᱮ ᱦᱤᱡᱩᱜ ᱟᱵᱚᱣᱟᱜ ᱡᱤᱭᱚᱱ ᱨᱮ ᱥᱮ ᱤᱱᱟᱹᱜ ᱠᱤᱪᱷᱩ ᱢᱟᱱᱮ ᱵᱟᱹᱲᱤᱡ ᱠᱚ ᱦᱩᱭᱩᱜ ᱠᱟᱱᱟ ᱦᱳᱭᱥᱮ ᱟᱫᱚ ᱱᱚᱣᱟ ᱠᱚ ᱵᱟᱝ ᱦᱩᱭᱩᱜ ᱞᱟᱹᱜᱤᱫ ᱤᱧᱟᱹᱜ ᱢᱮᱱ ᱫᱚ ᱠᱟᱱᱟ ᱠᱤ ᱚᱞᱚᱜ ᱯᱟᱲᱦᱟᱜ ᱟᱨ ᱢᱟᱱᱮ ᱵᱟᱦᱨᱮ ᱵᱩᱫᱽᱫᱷᱤ ᱫᱚ ᱟᱹᱰᱤ ᱡᱚᱹᱨᱩᱲ ᱠᱟᱱ ᱜᱮᱭᱟ᱾ ᱠᱟᱨᱚᱱ ᱦᱩᱭᱩᱜ ᱠᱟᱱᱟ ᱠᱟᱱᱟ ᱚᱞᱚᱜ ᱯᱟᱲᱦᱟᱜ ᱛᱮᱫᱚ ᱱᱟᱦᱟᱜ ᱡᱚᱛᱚ ᱵᱩᱫᱽᱫᱷᱤ ᱫᱚ ᱵᱟᱭ ᱧᱟᱢᱚᱜ ᱠᱟᱱᱟ ᱚᱱᱟ ᱞᱟᱹᱜᱤᱫ᱾ ᱫᱤᱥᱚᱢ ᱠᱚᱦᱚᱸ ᱧᱮᱞ ᱫᱚᱨᱠᱟᱨ ᱠᱟᱱᱟ ᱪᱮᱫ ᱞᱮᱠᱟ ᱦᱩᱭᱩᱜ ᱠᱟᱱᱟ ᱪᱮᱫ ᱞᱮᱠᱟ ᱵᱟᱝ ᱦᱩᱭᱩᱜ ᱠᱟᱱᱟ᱾ ᱦᱚᱲ ᱥᱟᱶ ᱫᱩᱲᱩᱵ ᱯᱟᱱᱛᱮ ᱦᱳᱭ ᱥᱮ᱾ ᱦᱳᱭ ᱛᱚ ᱚᱱᱮ ᱚᱱᱟ ᱞᱮᱠᱟᱛᱮ ᱢᱟᱱᱮ ᱟᱹᱰᱤᱜᱟᱱ ᱡᱤᱱᱤᱥ ᱚᱱᱠᱟ ᱢᱮᱱᱟᱜᱼᱟ ᱟᱵᱚ ᱵᱟᱝ ᱪᱮᱠᱟ ᱫᱚᱨᱠᱟᱨ ᱥᱮ ᱢᱟᱱᱮ ᱚᱱᱟᱨᱮ ᱟᱵᱚ ᱟᱹᱰᱤᱜᱟᱱ ᱟᱹᱠᱤᱞ ᱠᱚ ᱫᱚᱨᱠᱟᱨ ᱟᱵᱚᱱ ᱠᱟᱱᱟ ᱟᱹᱞᱤᱧᱟᱜ ᱢᱮᱱᱫᱚ ᱚᱱᱟ ᱠᱟᱱᱟ ᱜᱤ᱾ ᱵᱚᱞᱮ ᱠᱟᱹᱴᱤᱡ ᱵᱮᱲᱟ ᱨᱮᱫᱚ ᱟᱹᱣᱨᱤ ᱩᱢᱮᱨ ᱦᱩᱭᱩᱜ ᱨᱮᱫᱚ ᱠᱚᱲᱟ ᱜᱤᱫᱽᱨᱟᱹ ᱠᱟᱱᱟᱭ ᱥᱮ ᱠᱩᱲᱤ ᱜᱤᱫᱽᱨᱟᱹ ᱠᱟᱱᱟᱭ ᱵᱟᱯᱞᱟ ᱠᱚᱫᱚ ᱮ ᱮᱠᱟᱞ ᱜᱮ ᱵᱟᱭ ᱫᱚᱨᱠᱟᱨ ᱠᱟᱱᱟ᱾ ᱢᱟᱱᱮ ᱠᱚᱢ ᱥᱮ ᱠᱚᱢ ᱵᱤᱥ ᱵᱚᱪᱷᱚᱨ᱾ ᱵᱟᱭ ᱦᱩᱭᱩᱜ ᱦᱟᱹᱵᱤᱡ ᱫᱚ᱾ ᱠᱩᱲᱤ ᱜᱤᱫᱽᱨᱟᱹ ᱵᱟᱝ ᱵᱟᱯᱞᱟᱭ ᱞᱮᱜ ᱠᱟᱱᱟ ᱟᱨ ᱠᱚᱲᱟ ᱜᱤᱫᱽᱨᱟᱹ ᱠᱚᱲᱟ ᱜᱤᱫᱽᱨᱟᱹ ᱩᱱᱤ ᱠᱷᱚᱡ ᱪᱟᱨ ᱥᱟᱞ ᱜᱟᱱ ᱞᱟᱹᱴᱩ ᱦᱳᱱᱟ ᱪᱚᱦᱤᱭᱮ᱾
ᱦᱳᱭ ᱟᱹᱰᱤᱜᱟᱱ ᱡᱚᱛᱷᱟᱛ ᱠᱟᱛᱷᱟ ᱠᱚᱜᱮᱢ ᱢᱮᱱ ᱠᱮᱜᱼᱟ᱾
ᱦᱳᱭ᱾
ᱡᱮᱢᱚᱱ ᱠᱩᱲᱤ ᱜᱤᱫᱽᱨᱟᱹ ᱩᱢᱮᱨ ᱠᱷᱮᱛ ᱨᱮ ᱫᱚ ᱞᱟᱦᱟ ᱫᱚ ᱧᱮᱞᱚᱜ ᱠᱟᱱ ᱛᱟᱦᱮ, ᱵᱟᱝ ᱢᱟ ᱟᱴᱷᱮᱨᱚ ᱟᱨᱚ ᱠᱷᱩᱞᱟᱹ ᱵᱟᱲᱟᱭᱮᱫ ᱛᱟᱦᱮᱸ ᱵᱟᱝᱢ ᱟ ᱴᱩᱭᱮᱱᱴᱤ ᱳᱭᱟᱱ ᱮᱠᱩᱥ ᱠᱚᱨᱟᱶ ᱫᱚᱨᱠᱟᱨ ᱠᱟᱱᱟ?
ᱦᱳᱭ᱾
ᱵᱟᱨᱜᱮᱞ ᱢᱤᱫ ᱟᱫᱚ ᱚᱱᱟ ᱦᱚᱸ ᱢᱤᱫᱴᱟᱝ ᱟᱹᱰᱤ ᱢᱚᱡᱽ ᱜᱮ ᱢᱤᱫᱴᱟᱝ ᱦᱩᱰᱤᱧ ᱧᱚᱜ ᱠᱩᱲᱤ ᱜᱤᱫᱽᱨᱟᱹ ᱡᱩᱫᱤ ᱟᱭᱟᱜ ᱠᱚᱢ ᱩᱢᱮᱨ ᱨᱮ ᱵᱟᱯᱞᱟ ᱟᱭ ᱥᱮ ᱢᱤᱫᱴᱟᱝ ᱦᱩᱰᱤᱧ ᱧᱚᱜ ᱢᱤᱫᱴᱟᱝ ᱫᱟᱨᱮ ᱨᱮ ᱫᱟᱨᱮ ᱟᱹᱣᱨᱤ ᱦᱟᱨᱟ ᱯᱩᱨᱟᱹᱜᱼᱟ ᱡᱩᱫᱤ ᱚᱱᱟ ᱫᱟᱨᱮ ᱨᱮ ᱡᱚ ᱵᱮᱞᱮ ᱥᱟᱵᱚᱜᱼᱟ᱾ ᱚᱱᱟ ᱫᱟᱨᱮ ᱨᱮᱱᱟᱜ ᱡᱚ ᱵᱤᱞᱤ ᱫᱚ ᱚᱠᱟᱞᱮᱠᱟ ᱦᱩᱭᱩᱜᱚᱜᱼᱟ ᱚᱱᱟ ᱢᱤᱫᱴᱟᱝ ᱩᱭᱦᱟᱹᱨ ᱛᱮᱱᱟᱜ ᱠᱟᱱᱟ᱾
ᱡᱟᱦᱟᱸᱭ ᱠᱚ ᱚᱱᱠᱟ ᱠᱚᱢ ᱩᱢᱮᱨ ᱨᱮᱠᱚ ᱵᱟᱯᱞᱟᱜ ᱠᱟᱱᱟ ᱥᱮ ᱵᱟᱝᱠᱚ ᱵᱩᱡᱮᱫ ᱛᱟᱵᱚᱱᱟ᱾ ᱟᱠᱚ ᱩᱱᱠᱩ ᱱᱚᱣᱟ ᱡᱤᱱᱤᱥ ᱴᱟᱜ ᱵᱩᱡᱽ ᱞᱮᱟᱜᱟᱣ ᱟᱠᱚᱣᱟ ᱟᱨ ᱮᱠᱪᱩᱭᱮᱞᱤ ᱪᱮᱫᱠᱟ ᱞᱮᱠᱟ ᱧᱮᱞᱚᱜᱚᱜ ᱠᱟᱱᱟ ᱟᱠᱚ ᱫᱚ
ᱵᱟᱝ ᱠᱚ ᱩᱭᱦᱟᱹᱨᱮᱜᱼᱟ, ᱛᱟᱭᱚᱢ ᱫᱟᱨᱟᱢ ᱪᱮᱫ ᱦᱩᱭᱩᱜᱼᱟ? ᱟᱠᱚ ᱫᱚ ᱥᱩᱫᱷᱩ ᱢᱤᱫᱴᱟᱝ ᱜᱮᱠᱚ ᱩᱭᱦᱟᱹᱨᱮᱜᱼᱟ ᱡᱮ ᱵᱟᱝ ᱟᱞᱮ ᱞᱮ ᱵᱟᱯᱞᱟᱜᱼᱟ? ᱟᱫᱚ ᱤᱧ ᱢᱟᱢᱮ‌ ᱢᱟᱢᱮ ᱛᱤᱧ ᱠᱩᱠᱞᱤ ᱡᱚᱸᱧᱚᱜ ᱠᱟᱱ ᱛᱟᱦᱮᱱᱟ ᱱᱩᱠᱩ ᱠᱚᱲᱟ ᱜᱤᱫᱽᱨᱟᱹ ᱩᱱᱟᱹᱜ ᱠᱚᱢᱮᱨ ᱨᱮ ᱵᱟᱯᱞᱟᱜ ᱠᱟᱱᱟ ᱠᱚ ᱪᱮᱫᱟ᱾ ᱟᱫᱚ ᱢᱚᱱᱮ ᱢᱚᱱᱮᱛᱮ ᱦᱚᱭ ᱛᱚᱫᱚ ᱦᱚᱸ ᱱᱚᱝᱠᱟᱧ ᱩᱭᱦᱟᱹᱨ ᱧᱟᱢ ᱠᱮᱫᱮᱜᱼᱟ᱾
ᱦᱳᱭ
ᱵᱟᱯᱞᱟᱜ ᱨᱮᱢᱟ ᱱᱤᱨᱫᱤᱥᱴ ᱢᱤᱫᱴᱮᱱ ᱚᱠᱛᱚ ᱢᱮᱱᱟᱜᱼᱟ ᱢᱮᱱᱠᱷᱟᱱ ᱱᱩᱠᱩ ᱠᱚᱢ ᱚᱠᱛᱚ ᱨᱮ ᱪᱮᱫᱟᱜ ᱠᱚ ᱵᱟᱯᱞᱟᱜ ᱠᱟᱱᱟ᱾ ᱟᱫᱚ ᱤᱧ ᱦᱚᱸ ᱚᱱᱠᱟᱧ ᱢᱚᱱᱮ ᱠᱮᱭᱟ ᱡᱮ ᱵᱟᱝᱢᱟ ᱟᱠᱚᱣᱟᱜ ᱢᱚᱱᱮᱨᱮ ᱢᱤᱫᱴᱟᱝ ᱮᱴᱟᱜ ᱨᱚᱠᱚᱢ ᱢᱤᱫᱴᱟᱝ ᱩᱭᱦᱟᱹᱨ ᱵᱷᱟᱵᱽᱱᱟ ᱦᱤᱡᱩᱜ ᱠᱟᱱ ᱛᱟᱠᱚᱣᱟ ᱚᱱᱟ ᱫᱚ ᱦᱚᱸᱜ ᱚᱝᱠᱟ ᱞᱮᱠᱟ ᱟᱠᱚᱣᱟᱜ ᱡᱩᱣᱟᱹᱱ ᱨᱟᱥᱟ ᱛᱤᱨᱯᱤᱫ ᱞᱟᱹᱜᱤᱫ ᱡᱟᱦᱟᱸ ᱢᱤᱫ ᱢᱤᱫᱴᱟᱝ ᱯᱟᱨᱢᱤᱥᱚᱱ ᱫᱚᱨᱠᱟᱨ ᱠᱟᱱ ᱛᱟᱠᱚᱣᱟ ᱞᱟᱭᱥᱮᱱᱥ ᱞᱮᱠᱟ ᱚᱱᱟ ᱨᱮᱭᱟᱜ ᱢᱤᱫᱴᱟᱝ ᱦᱩᱭᱩᱜᱳᱭᱳ ᱠᱟᱱ ᱵᱟᱯᱞᱟᱜ ᱵᱟᱯᱞᱟ ᱞᱮᱱᱠᱷᱟᱱ ᱚᱱᱟ ᱠᱟᱹᱢᱤ ᱧᱟᱢᱚᱜᱚᱜ-ᱟ ᱤᱧ ᱫᱚ ᱚᱱᱠᱟ ᱞᱮᱠᱟᱧ ᱢᱚᱱᱮᱭᱟ ᱪᱮᱫᱟᱜ ᱥᱮ ᱢᱤᱫᱴᱟᱝ ᱵᱟᱯᱞᱟ ᱫᱚ ᱢᱤᱫᱴᱟᱝ ᱵᱤᱨᱟᱹᱴ ᱢᱟᱨᱟᱝ ᱢᱤᱫᱟᱝ ᱫᱟᱭᱤᱛᱛᱚ ᱵᱟᱝ ᱠᱟᱱᱟ ᱡᱟᱦᱟᱸ ᱫᱚ ᱦ ᱟᱨᱠᱷ ᱩᱱᱟᱹᱜ ᱥᱚᱡᱟ ᱦᱚᱸ ᱵᱟᱝ ᱠᱟᱱᱟ ᱢᱮᱱᱠᱷᱟᱱ ᱱᱩᱠᱩ ᱡᱟᱦᱟᱸ ᱞᱮᱠᱟ ᱠᱟᱹᱢᱤ ᱦᱚᱨᱟ ᱠᱚᱨᱟᱣᱮᱫᱼᱟ ᱠᱚᱢ ᱩᱢᱮᱨ ᱠᱚ ᱵᱟᱯᱞᱟᱜ ᱠᱟᱱᱟ ᱢᱮᱱᱠᱷᱟᱱ ᱟᱠᱚ ᱫᱚ ᱛᱟᱞᱟᱨᱮ ᱚᱱᱠᱟ ᱫᱟᱭᱤᱛᱛᱚ ᱡᱤᱱᱤᱥ ᱴᱟᱜ ᱜᱮ ᱵᱟᱝ ᱧᱮᱞᱚᱜᱚᱜ ᱠᱟᱱᱟ ᱟᱪᱪᱷᱟ ᱠᱟᱹᱴᱤᱡ ᱢᱟᱲᱟᱝ ᱠᱟᱹᱴᱤᱡ ᱮᱢ ᱞᱟᱹᱭ ᱠᱮᱫᱮᱜ-ᱟ ᱦᱮᱸ ᱦᱮᱸ ᱟᱹᱰᱤ ᱟᱹᱰᱤ ᱥᱮ ᱠᱟᱹᱴᱤᱡ ᱢᱟᱨᱟᱝ ᱮᱢ ᱞᱟᱹᱭ ᱠᱮᱫ-ᱟ ᱢᱟᱲᱟᱝ ᱮᱢ ᱞᱟᱹᱭ ᱠᱮᱫ-ᱟ ᱚᱱᱟ ᱠᱷᱟᱹᱛᱤᱨ ᱟᱹᱰᱤ ᱜᱟᱱ ᱮᱸᱴᱠᱮᱴᱚᱬᱮ ᱦᱩᱭᱩᱜ ᱠᱟᱱ ᱛᱟᱠᱚᱣᱟ ᱠᱟᱹᱭᱡᱟᱹ ᱠᱷᱟᱹᱯᱟᱹᱨᱤ ᱦᱩᱭᱩᱜ ᱠᱟᱱ ᱛᱟᱠᱚᱣᱟ ᱥᱟᱶᱛᱮ ᱥᱟᱠᱟᱢ ᱚᱲᱮᱡ ᱦᱚᱸ ᱦᱩᱭᱩᱜ ᱠᱟᱱᱟ
ᱦᱳᱭ ᱟᱹᱰᱤ ᱜᱟᱱ ᱡᱟᱭᱜᱟ ᱨᱮ ᱦᱳᱭ ᱥᱮᱮ
ᱦᱳᱭ ᱦᱳᱭ
ᱟᱨ ᱡᱩᱫᱤ ᱡᱟᱦᱟᱸᱨᱮ ᱱᱟᱦᱟᱜ ᱵᱮᱥ ᱛᱮᱠᱚ ᱥᱚᱝᱥᱟᱨᱮᱜ-ᱟ ᱛᱚᱵᱮ ᱚᱸᱰᱮ ᱫᱚ ᱱᱟᱦᱟᱜ ᱮᱴᱟᱜᱟᱜ ᱮᱸᱴᱠᱮᱴᱚᱬᱮ ᱦᱩᱭᱩᱜ ᱠᱟᱱ ᱛᱟᱠᱚᱣᱟ ᱠᱟᱨᱚᱱ ᱱᱤᱛᱚᱜ
ᱦᱮᱸ
ᱦᱚᱥᱯᱤᱴᱟᱞ ᱨᱮᱜᱮᱵᱤᱱ ᱪᱟᱞᱟᱜ ᱟᱥᱮ ᱛᱚ ᱰᱚᱠᱴᱚᱨ ᱪᱮᱠᱟᱯ ᱞᱟᱹᱜᱤᱫ ᱚᱸᱰᱮ ᱡᱚᱛᱚ ᱠᱷᱚᱱ ᱞᱟᱦᱟᱨᱮ ᱩᱱᱤᱭᱟᱜ ᱵᱚᱭᱮᱥᱮ ᱠᱩᱞᱤ ᱛᱟᱦᱮᱱᱟ
ᱮᱠᱟᱞ ᱮᱠᱟᱞ ᱮᱠᱟᱞ
ᱟᱨ ᱡᱟᱦᱟᱸᱴᱟᱜ ᱡᱩᱫᱤ ᱦᱟᱸᱜ ᱡᱟᱦᱟᱸᱭ ᱠᱩᱲᱤ ᱜᱤᱫᱽᱨᱟᱹᱣᱟᱜ ᱵᱚᱭᱮᱥ ᱵᱟᱝ ᱦᱩᱭ ᱟᱠᱟᱱᱟ ᱟᱨ ᱩᱱᱤᱭᱟᱜ ᱠᱟᱹᱴᱤᱡ ᱯᱨᱚᱵᱞᱮᱢ ᱢᱮᱱᱟᱜᱼᱟ ᱛᱚ ᱩᱱᱠᱩ ᱠᱚ ᱚᱱᱟᱜᱮ ᱡᱚᱛᱚ ᱠᱷᱚᱱ ᱯᱳᱩᱭᱞᱳ ᱨᱮ ᱞᱟᱹᱭᱟ ᱠᱤ ᱟᱯᱮ ᱵᱟᱝᱯᱮ ᱵᱟᱲᱟᱭ ᱠᱟᱱ ᱛᱟᱦᱮᱱᱟ ᱠᱤ ᱜᱤᱫᱽᱨᱟᱹᱣᱟᱜ ᱵᱚᱭᱮᱥ ᱛᱤᱱᱟᱹᱜ ᱢᱮᱱᱟᱜ-ᱟ ᱯᱮ ᱵᱟᱯᱞᱟᱣ ᱠᱟᱫᱮᱭᱟ ᱟᱞᱮ ᱫᱚ ᱱᱚᱣᱟ ᱡᱟᱦᱱᱟᱜ ᱦᱩᱭ ᱞᱮᱱᱠᱷᱟᱱ ᱨᱤᱠᱥ ᱵᱟᱞᱮ ᱦᱟᱛᱟᱣᱟ ᱦᱟᱛᱟᱣᱟ ᱠᱟᱨᱚᱱ ᱱᱤᱛᱚᱜ ᱫᱩᱱᱭᱟᱹ ᱨᱮ ᱚᱱᱟᱜᱮ ᱜᱮ ᱧᱮᱞᱚᱜᱚᱜ ᱠᱟᱱᱟ ᱟᱞᱮ ᱨᱤᱥᱮᱱᱴᱞᱤ ᱱᱤᱛᱚᱜ ᱟᱞᱮᱭᱟᱜ ᱰᱤᱥᱴᱤᱠ ᱨᱮ ᱢᱟᱱᱮ ᱥᱚᱨᱠᱟᱨᱤ ᱦᱚᱥᱯᱤᱴᱟᱞ ᱨᱮ ᱢᱤᱫᱴᱮᱱ ᱚᱱᱠᱟ ᱚᱱᱠᱟᱜᱮ ᱵᱷᱟᱹᱨᱤ ᱦᱚᱲᱢᱚ ᱦᱚᱲ ᱢᱟᱱᱮ ᱜᱤᱫᱽᱨᱟᱹ ᱦᱚᱸ ᱵᱟᱭ ᱵᱟᱦᱨᱮ ᱞᱮᱱᱟ ᱟᱨ ᱩᱱᱤ ᱜᱤᱫᱽᱨᱟᱹ ᱦᱚᱸ ᱢᱟᱱᱮ ᱢᱤᱫ ᱥᱟᱶᱛᱮ ᱵᱟᱨᱭᱟ ᱡᱤᱭᱚᱱ ᱪᱟᱞᱟᱣᱱᱟ ᱢᱟᱱᱮ ᱵᱩᱡᱷᱟᱹᱣ ᱫᱟᱲᱮᱜ ᱠᱟᱱᱟ ᱵᱮᱱ ᱠᱤ ᱛᱤᱱᱟᱹᱜ ᱫᱩᱠ ᱨᱮᱱᱟᱜ ᱠᱷᱚᱵᱚᱨ ᱠᱟᱱᱟ
ᱤᱧᱫᱩᱧ ᱞᱟᱹᱭᱟ ᱫᱩᱠ ᱨᱮᱱᱟᱜ ᱫᱚ ᱦᱮᱸ ᱠᱟᱱ ᱨᱮᱦᱚᱸ ᱢᱮᱱᱠᱷᱟᱱ ᱱᱚᱣᱟ ᱠᱚᱨᱮ ᱫᱚ ᱫᱩᱠ ᱫᱚ ᱵᱟᱝ ᱫᱚᱨᱠᱟᱨᱚᱜᱼᱟ ᱫᱩᱠ ᱵᱟᱝ ᱦᱩᱭ ᱫᱚᱨᱠᱟᱨ ᱠᱟᱱᱟ
ᱟᱫᱚ ᱟᱠᱚᱣᱟᱜ ᱢᱟᱱᱮ ᱟᱠᱚᱣᱟᱜ ᱩᱱᱠᱩᱣᱟᱜ ᱫᱳᱥ ᱠᱷᱟᱹᱛᱤᱨ ᱡᱟᱦᱟᱸ ᱞᱤᱧ ᱞᱟᱹᱭᱟ ᱠᱤ ᱜᱟᱹᱞᱛᱤ ᱟᱠᱟᱫ ᱠᱷᱟᱹᱛᱤᱨ ᱠᱷᱟᱹᱛᱤᱨ ᱢᱟᱱᱮ ᱩᱱᱤ ᱢᱟ ᱵᱟᱭ ᱵᱩᱡᱷᱟᱹᱣ ᱮᱫᱟ ᱱᱤᱛᱚᱜ ᱪᱮᱫ ᱦᱚᱸ ᱦᱮᱸᱥᱮ ᱞᱮᱠᱤᱱ ᱚᱱᱟ ᱠᱷᱟᱹᱛᱤᱨ ᱠᱷᱟᱹᱛᱤᱨ ᱛᱮ ᱚᱲᱟᱜ ᱨᱮᱱ ᱦᱚᱲ ᱥᱟᱶᱛᱮ ᱩᱱᱤ ᱨᱮᱱ ᱦᱚᱲ ᱛᱤᱱᱟᱹᱜ ᱠᱚᱥᱴᱚ ᱠᱚ ᱧᱟᱢᱮᱫ-ᱟ
ᱮᱸ ᱟᱫᱚ ᱚᱱᱟ ᱠᱚᱫᱚ ᱮᱠᱷᱟᱱ ᱞᱟᱦᱟ ᱛᱮᱠᱚ ᱩᱭᱦᱟᱹᱨ ᱵᱷᱟᱵᱽᱱᱟ ᱜᱮᱭᱟ ᱡᱮ ᱤᱧ ᱚᱠᱟ ᱞᱮᱠᱟ ᱠᱟᱹᱢᱤ ᱞᱮᱠᱷᱟᱱ ᱚᱠᱟ ᱞᱮᱠᱟ ᱠᱩᱲᱟᱹᱭᱧ ᱧᱟᱢᱟ᱾ ᱢᱮᱱᱠᱷᱟᱱ ᱟᱠᱚ ᱵᱟᱝᱠᱚ ᱩᱭᱦᱟᱹᱨᱮᱜ-ᱟ ᱛᱚ ᱚᱱᱟ ᱠᱟᱛᱮ ᱫᱚ ᱟᱯᱥᱳᱥ ᱠᱟᱛᱮᱫ ᱦᱚᱸ ᱞᱟᱵᱷ ᱵᱟᱹᱱᱩᱜᱼᱟ ᱟᱨ ᱡᱟᱦᱟᱸ ᱦᱩᱭᱩᱜ-ᱟ ᱚᱱᱟ ᱫᱚ ᱦᱩᱭ ᱜᱮᱭᱟ ᱟᱨ ᱚᱱᱟ ᱫᱚ ᱵᱟᱛᱟᱣ ᱛᱮᱜᱮ ᱞᱟᱜᱟᱣ ᱟᱠᱚᱣᱟ ᱦᱳᱭ ᱢᱮᱱᱠᱷᱟᱱ ᱫᱩᱠ ᱫᱚ ᱵᱩᱡᱩᱜᱚᱜ ᱜᱮᱭᱟ
ᱚᱱᱟ ᱠᱟᱱᱟ ᱢᱤᱫᱴᱮᱱ ᱟᱨ ᱚᱱᱟ ᱥᱟᱶᱛᱮ ᱟᱨ ᱢᱤᱫᱴᱮᱱ ᱢᱮᱱᱟᱜ-ᱟ ᱡᱩᱫᱤ ᱠᱚᱢ ᱵᱚᱭᱮᱥ ᱨᱮ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱠᱤᱱ ᱛᱟᱦᱮᱱ ᱠᱟᱱᱟ ᱛᱚ ᱩᱱ ᱩᱱᱠᱤᱱᱟᱜ ᱟᱹᱠᱤᱱᱟᱜ ᱜᱮ ᱱᱟᱦᱟᱜ ᱢᱟᱭᱤᱱᱰ ᱰᱮᱵᱷᱞᱚᱯᱢᱮᱱᱴ ᱵᱟᱝ ᱢᱮᱱᱟᱜ-ᱟ ᱛᱚ ᱩᱱᱤ ᱜᱤᱫᱽᱨᱟᱹ ᱦᱤᱡᱩᱜ ᱠᱟᱱ ᱜᱤᱫᱽᱨᱟᱹ ᱩᱱᱤᱭᱟᱜ ᱢᱟᱭᱤᱱᱰ ᱪᱮᱠᱟ ᱠᱟᱛᱮᱜ ᱜᱨᱳᱛᱚᱜ ᱛᱟᱭᱟ
ᱮᱠᱟᱞ ᱮᱠᱟᱞ
ᱚᱱᱮ ᱚᱱᱟᱨᱮ ᱢᱤᱫᱴᱮᱡ ᱜᱤᱫᱽᱨᱟᱹ ᱨᱮ ᱟᱹᱰᱤ ᱜᱟᱱ ᱥᱤᱢᱴᱢ ᱧᱮᱞᱚᱜ ᱛᱟᱦᱮᱱᱟ ᱟᱫᱚ ᱦᱟᱸᱜ ᱡᱚᱛᱚ ᱡᱷᱚᱛᱚ ᱜᱤᱫᱽᱨᱟᱹ ᱨᱮᱫᱚ ᱵᱟᱝ ᱧᱮᱞᱚᱜ ᱛᱟᱦᱮᱱᱟ ᱦᱳᱭᱥᱮ ᱡᱟᱦᱟᱸᱭ ᱡᱟᱦᱟᱸᱭ ᱜᱤᱫᱽᱨᱟᱹ ᱨᱮ ᱧᱮᱞᱚᱜ ᱛᱟᱦᱮᱱ, ᱢᱟᱱᱮ ᱛᱷᱚᱲᱟ ᱟᱞᱤ ᱪᱮᱫ ᱞᱮᱠᱟᱞᱤᱧ ᱞᱟᱹᱭᱟ, ᱠᱮ ᱜᱤᱫᱽᱨᱟᱹ ᱢᱟᱱᱮ ᱴᱷᱤᱠ ᱜᱮ ᱦᱟᱸᱜ ᱮ ᱛᱟᱦᱮᱱᱟ᱾ ᱠᱤᱱᱛᱩ ᱦᱟᱸᱜ ᱢᱟᱭᱤᱱᱰ ᱛᱮ ᱛᱷᱚᱲᱟ ᱰᱤᱥᱴᱟᱵᱽ ᱧᱚᱜ ᱠᱚ ᱛᱟᱦᱮᱱᱟ, ᱥᱮ ᱚᱱᱟ ᱢᱤᱫ ᱢᱤᱫ ᱵᱟᱨ ᱦᱚᱲ ᱵᱮᱱ ᱧᱮᱞ ᱟᱠᱟᱫ ᱠᱚᱣᱟ ᱛᱷᱚᱲᱟ ᱢᱟᱱᱮ ᱡᱩᱫᱟᱹ ᱧᱚᱜ ᱠᱚ ᱛᱟᱦᱮᱱᱟ ᱛᱚ ᱚᱱᱮ ᱚᱱᱟ ᱨᱮᱱᱟᱜ ᱫᱚ ᱚᱠᱚᱭ ᱵᱚᱱ ᱢᱮᱛᱟᱣᱟᱭᱟ ᱜᱚ ᱵᱟᱵᱟᱣᱟᱜ ᱫᱳᱥ ᱠᱟᱱ ᱜᱮᱭᱟ ᱥᱮ ᱚᱱᱟ ᱫᱚ? ᱠᱟᱨᱚᱱ ᱩᱱᱠᱤᱱ ᱵᱟᱝᱠᱤᱱ ᱵᱩᱡᱷᱟᱹᱣ ᱞᱮᱼᱟ ᱟᱫᱚ ᱩᱱᱠᱤᱱ ᱡᱩᱫᱤ ᱢᱮᱡᱚᱨᱤᱴᱤ ᱞᱮᱠᱟ ᱠᱤᱱ ᱵᱟᱯᱞᱟ ᱠᱚᱜᱼᱟ ᱠᱤᱱ ᱞᱟᱹᱴᱩ ᱠᱟᱛᱮᱫ ᱚᱱᱟ ᱥᱟᱹᱜᱟᱹᱭ ᱜᱮ ᱛᱷᱚᱲᱟ ᱵᱟᱨ ᱯᱮ ᱵᱚᱪᱷᱚᱨ ᱠᱤᱱ- ᱠᱚᱭᱚᱜ ᱦᱚᱨ ᱠᱮᱭᱟ ᱛᱚ ᱟᱵᱮᱱ ᱪᱮᱫ ᱞᱮᱠᱟ ᱵᱮᱱ ᱞᱟᱹᱭ ᱠᱮᱫ ᱞᱮᱠᱟ ᱟᱹᱰᱤ ᱵᱮᱥ ᱦᱩᱭ ᱠᱚᱜᱼᱟ, ᱢᱮᱱᱠᱷᱟᱱ ᱚᱱᱠᱟ ᱵᱟᱝᱠᱚ ᱵᱩᱡᱷᱟᱹᱣᱮᱫᱼᱟ ᱱᱤᱛᱚᱜ ᱟᱹᱰᱤ ᱜᱟᱱ ᱠᱚ ᱡᱚᱦᱚᱫᱚᱜ ᱠᱟᱱᱟ᱾ ᱥᱚᱢᱚᱭ ᱵᱟᱝᱠᱚ ᱮᱢ ᱫᱟᱲᱮᱭᱟ ᱠᱚ ᱠᱟᱱᱟ ᱾ ᱟᱨ ᱵᱟᱝᱠᱷᱟᱱ ᱠᱚ ᱞᱟᱹᱭᱮᱫᱼᱟ ᱡᱮ ᱡᱟᱦᱟᱸᱭ ᱫᱩᱞᱟᱹᱲ ᱠᱟᱛᱮᱜ ᱠᱚ ᱵᱟᱯᱞᱟᱜ ᱠᱟᱱᱟᱜ ᱩᱱᱠᱩ, ᱞᱟᱹᱭ ᱱᱟᱦᱟᱜ ᱠᱤ ᱡᱩᱫᱤ ᱟᱢ ᱵᱟᱢ ᱵᱟᱯᱞᱟᱜᱼᱟ, ᱱᱟᱦᱟᱜ ᱛᱚ ᱟᱞᱮ ᱮᱴᱟᱜ ᱨᱮᱞᱮ ᱵᱟᱯᱞᱟᱭᱮᱭᱟ ᱥᱮ ᱱᱚᱝᱠᱟ ᱾ ᱚᱱᱠᱟ ᱦᱟᱱᱠᱟ ᱢᱟᱱᱮ ᱟᱹᱰᱤ ᱜᱟᱱ ᱢᱟᱱᱮ ᱩᱱᱠᱩ ᱪᱮᱫ ᱠᱚ ᱞᱟᱹᱭᱟ ᱢᱮᱱᱩᱠᱩᱞᱮᱴ ᱠᱚ ᱛᱟᱦᱮᱱᱟ ᱠᱚ ᱦᱳᱭᱥᱮ᱾ ᱦᱚᱲᱛᱮ ᱪᱮᱫ ᱠᱚ ᱞᱟᱹᱭᱟ ᱱᱟᱦᱟᱜ ᱩᱱᱟᱹᱜ ᱵᱟᱝᱞᱤᱧ ᱞᱟᱹᱭ ᱫᱟᱲᱮᱭᱟᱜ ᱠᱟᱱᱟ ᱾ ᱟᱨ ᱱᱤᱛᱚᱜ ᱤᱢᱳᱥᱮᱱᱥ ᱡᱟᱦᱟᱸ ᱛᱟᱦᱮᱱ ᱠᱟᱱ ᱛᱟᱵᱚᱱᱟ, ᱟᱵᱚ ᱢᱟᱹᱱᱢᱤ ᱛᱚ ᱤᱢᱳᱥᱚᱱᱥ ᱫᱚ ᱚᱱᱠᱟᱱ ᱡᱤᱱᱤᱥ ᱠᱟᱱᱟ, ᱡᱟᱦᱟᱸ ᱢᱟᱱᱮ ᱵᱟᱵᱚᱱ ᱠᱚᱱᱴᱨᱳᱞ ᱫᱟᱲᱮᱭᱟᱜᱼᱟ, ᱦᱳᱭᱥᱮ?
ᱦᱳᱭ ᱦᱳᱭ
ᱮᱠᱟᱞ